ᱵᱟᱢ ᱟᱸᱡᱚᱢ‌ ᱮᱫᱟ
ᱦᱮᱸᱦ ᱟᱸᱡᱚᱢᱚᱜ ᱠᱟᱱ ᱜᱮᱭᱟ᱾
ᱵᱮᱥ ᱵᱟᱲᱟ ᱜᱮᱭᱟᱢ
ᱦᱮᱸ ᱵᱮᱥ ᱵᱟᱲᱟ ᱜᱮ᱾
ᱦᱩᱸ ᱚᱲᱟᱜ ᱦᱚᱲ ᱠᱚᱫᱚ
ᱚᱲᱟᱜ ᱦᱚᱲ ᱦᱚᱸ ᱱᱤᱭᱟᱹ ᱜᱷᱟᱹᱲᱤᱡ ᱫᱚ᱾
ᱵᱟᱯᱞᱟᱭ ᱮᱱᱟᱢ ᱥᱤ ᱪᱤᱫ
ᱟᱸ ᱦᱟᱸᱜ ᱚᱠᱟᱨᱮᱢ ᱵᱟᱯᱞᱟᱜ ᱟᱭᱟ, ᱢᱟ ᱞᱟᱸᱭ ᱢᱮ᱾
ᱩᱢᱮᱨ ᱠᱚ ᱦᱩᱭ ᱮᱱᱟ, ᱟᱫᱚ ᱛᱤᱥ ᱵᱟᱯᱞᱟᱜᱼᱟ᱾
ᱦᱟᱲᱟᱢᱚᱜ ᱜᱤᱧ ᱦᱮᱸ ᱢᱟ
ᱥᱮ ᱵᱟᱹᱦᱩ ᱠᱚ ᱵᱟᱠᱚ ᱧᱟᱢᱚᱜ ᱠᱟᱱᱟ
ᱧᱟᱢ ᱠᱤ ᱵᱟᱠᱚ ᱧᱟᱢᱚᱜᱼᱟ ᱟᱫᱚ ᱯᱟᱸᱡᱟ ᱜᱮ ᱵᱟᱝ ᱯᱟᱸᱡᱟ ᱦᱩᱭ ᱟᱠᱟᱱᱟ ᱚᱱᱠᱟ ᱞᱮᱠᱟᱛᱮ
ᱟᱪᱪᱷᱟ ᱥᱚᱢᱚᱭ ᱨᱮ ᱵᱟᱯᱞᱟ ᱠᱚ ᱞᱟᱹᱭ ᱮᱫᱟ ᱦᱟᱲᱟᱢ ᱠᱟᱛᱮᱜ ᱵᱟᱯᱞᱟ ᱞᱮᱱᱠᱷᱟᱱ ᱟᱢ ᱜᱤᱫᱽᱨᱟᱹ ᱯᱤᱫᱽᱨᱟᱹ ᱩᱱᱠᱩ ᱦᱟᱨᱟ ᱵᱟᱢ ᱦᱟᱨᱟ ᱦᱚᱴᱚᱜ ᱫᱟᱲᱮ ᱟᱠᱚᱣᱟ
ᱦᱩᱸ ᱠᱟᱛᱷᱟ ᱫᱚ ᱠᱟᱱ ᱜᱮᱭᱟ ᱵᱟᱝ ᱫᱚ ᱵᱟᱝ
ᱱᱮᱛᱟᱨ ᱫᱚ ᱟᱭᱩ ᱠᱚᱦᱚᱸ ᱠᱚᱢ ᱟᱠᱟᱱᱟ
ᱦᱮᱸ
ᱯᱟᱹᱦᱤᱞ ᱦᱟᱲᱟᱢ ᱠᱚᱫᱚ ᱟᱵᱚ ᱡᱟᱦᱟᱵᱚᱱ ᱧᱮᱞ ᱟᱠᱟᱫ ᱠᱚᱣᱟ ᱾
ᱦᱩᱸ ᱾
ᱢᱤᱫ ᱥᱟᱭ ᱜᱟᱱ ᱠᱚ ᱯᱩᱨᱟᱹᱣᱮᱫ ᱛᱟᱦᱮᱸᱫ ᱟ ᱾
ᱦᱩᱸᱻ
ᱟᱨ ᱦᱤᱛᱚᱜ ᱚᱨᱫᱷᱮᱠ ᱥᱮᱫ ᱨᱮᱜᱮ ᱦᱮᱡ ᱟᱠᱟᱱᱟ ᱾
ᱦᱩᱸ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱾ ᱟᱸᱫᱚᱭᱟ ᱢᱟᱱᱮ ᱫᱤᱞ ᱫᱟᱲᱮ ᱠᱚᱦᱚᱸ ᱵᱟᱝ ᱠᱩᱲᱟᱹᱜ ᱠᱟᱱᱟ ᱵᱟᱲᱟᱭᱟᱢ ᱡᱮ ᱵᱟᱯᱞᱟᱜ ᱟᱹᱧ ᱪᱮᱜ ᱤᱧ ᱡᱚᱢ ᱦᱚᱪᱚᱭ ᱭᱟ? ᱪᱮᱫ ᱠᱚ ᱵᱟᱝ ᱪᱮᱫ ᱞᱮᱠᱟ ᱠᱟᱛᱤᱧ ᱪᱤᱠᱟᱹᱭᱟ ᱤᱧ ᱚᱱᱟᱜᱮ ᱫᱚᱢᱮᱧ ᱾ ᱟᱵᱚᱱᱟᱜ ᱜᱮ ᱟᱨ ᱪᱮᱫ ᱮᱢ ᱾ ᱫᱮᱭᱟ ᱾
ᱟᱫᱚᱵ ᱾ ᱚᱱᱟ ᱵᱚᱛᱚᱨ ᱠᱟᱛᱮ ᱨᱮᱦᱚᱢ ᱪᱤᱠᱟᱹᱭᱟ ᱠᱟᱹᱢᱤ ᱫᱚ ᱥᱚᱝᱥᱟᱨ ᱫᱚ ᱦᱩᱭᱩᱜ ᱜᱮᱭᱟ ᱾ ᱡᱚᱱᱢᱚ ᱠᱟᱱᱟ ᱵᱚᱱ ᱢᱟᱱᱮ ᱟᱵᱚ ᱦᱚᱸ ᱱᱚᱣᱟ ᱫᱷᱟᱹᱨᱛᱤ ᱨᱮ ᱾ ᱢᱤᱫ ᱟᱹᱜᱩ ᱦᱚᱴᱚ ᱠᱚᱣᱟ ᱵᱚᱱ ᱾
ᱦᱮᱸ ᱠᱟᱛᱷᱟ ᱫᱚ ᱠᱟᱱ ᱦᱤᱛ ᱫᱚ ᱚᱱᱠᱟ ᱢᱟᱱᱮ ᱵᱟᱯᱞᱟ ᱟᱱ ᱦᱚᱲ ᱠᱩᱞᱤ ᱵᱟᱲᱟ ᱦᱩᱭ ᱟᱠᱟᱱ ᱜᱮᱭᱟ ᱱᱚᱣᱟ ᱱᱤᱭᱟᱹᱛᱮ ᱾ ᱟᱫᱚ ᱵᱚᱞᱮ ᱾ ᱮᱭᱟ ᱟᱢ ᱞᱟᱦᱟ ᱠᱷᱚᱱᱟᱜ ᱜᱮ ᱟᱹᱰᱤ ᱠᱤᱪᱷᱩᱢ ᱪᱤᱱᱛᱟᱹᱭᱮᱫ ᱠᱷᱟᱹᱤᱨ ᱛᱮᱜᱮᱢ ᱵᱚᱛᱚᱨᱚᱜ ᱠᱟᱱᱟ ᱟᱞᱚᱢ ᱪᱤᱱᱛᱟᱹᱭᱟ ᱾ ᱦᱚᱭ ᱪᱮᱫ ᱦᱚᱸ ᱟᱰᱳ ᱞᱮᱠᱷᱟᱱ ᱠᱷᱮᱞ ᱯᱟᱹᱭᱞᱟᱹ ᱟᱞᱮᱭᱟᱜ ᱠᱤ ᱵᱟᱝ ᱪᱟᱞᱟᱜ ᱠᱟᱱᱟ ᱟᱞᱮᱭᱟᱜ ᱪᱮᱫ ᱨᱳᱡᱽᱜᱟᱨ ᱢᱮᱱᱟᱜ ᱟᱠᱟᱫ ᱛᱟᱞᱮᱭᱟ ᱞᱟᱹᱭᱮᱫ ᱜᱮᱭᱟ ᱠᱚ ᱾ ᱪᱮᱫ ᱢᱮᱱᱟᱜ ᱠᱟᱫᱟ ᱡᱟᱦᱟᱜᱮ ᱡᱟᱦᱟ ᱞᱮᱠᱟ ᱠᱟᱛᱮᱫ ᱜᱮ ᱪᱟᱞᱟᱜ ᱜᱮᱭᱟ ᱵᱟᱝ ᱪᱟᱞᱟᱣ ᱞᱮᱱ ᱾ ᱢᱮᱱᱫᱟᱹᱧ ᱵᱷᱟᱜᱮ ᱧᱚᱜ ᱪᱮᱥᱴᱟ ᱦᱩᱭᱩᱜ ᱠᱟᱱ ᱛᱟᱦᱮᱜ ᱟᱫᱚ ᱪᱮᱫ ᱮᱢ ᱾
ᱳᱭ ᱵᱷᱟᱹᱞᱤ ᱧᱚᱜ ᱠᱷᱟᱹᱛᱤᱨ ᱜᱮ ᱠᱟᱹᱡ ᱥᱚᱢᱚᱭ ᱞᱟᱜᱟᱜ ᱠᱟᱱᱟ ᱵᱟ᱾
ᱦᱩᱸ ᱾ ᱵᱟᱠᱷᱟᱱ ᱫᱚ ᱪᱮᱫ ᱠᱟᱱᱟ ᱢᱤᱫ ᱫᱷᱤᱱᱟᱝ ᱠᱤ ᱵᱟᱠᱚ ᱠᱚᱨᱟᱣᱫᱟ ᱾ ᱰᱟᱺᱜᱩᱣᱟ ᱛᱮᱠᱚ ᱢᱟᱢᱳ ᱦᱚᱧᱦᱟᱨ ᱠᱟᱹᱫᱤᱧ ᱟᱠᱚ ᱾
ᱟᱵᱚᱨᱮᱱ ᱟᱭᱳ ᱵᱟᱵᱟ ᱡᱮᱢᱚᱱ ᱠᱟᱹᱢᱤ ᱠᱟᱛᱮᱜ ᱪᱟᱥ ᱠᱟᱛᱮᱫ ᱾ ᱟᱵᱚ ᱠᱚ ᱦᱟᱨᱟ ᱵᱩᱨᱩ ᱟᱠᱟᱫ ᱵᱚᱱᱟ ᱟᱵᱚᱫᱚ ᱚᱱᱟ ᱠᱷᱚᱱ ᱟᱨᱦᱚᱸ ᱠᱟᱹᱡ ᱵᱟᱹᱞᱤ ᱧᱚᱜ ᱵᱚᱱ ᱠᱷᱚᱡᱚᱜ ᱠᱟᱱᱟ ᱾
ᱦᱩᱸᱻ ᱾
ᱦᱮᱸᱻ ᱟᱵᱚ ᱪᱮᱫᱠᱟ ᱵᱚᱱ ᱦᱟᱨᱟ ᱟᱠᱟᱱᱟ ᱚᱱᱟ ᱠᱷᱚᱱ ᱜᱤᱫᱽᱨᱟᱹ ᱯᱤᱫᱽᱨᱟᱹ ᱫᱚ ᱾ ᱱᱟᱯᱟᱭ ᱥᱟᱹᱦᱤᱡ ᱫᱚᱦᱚ ᱠᱚ ᱦᱩᱭᱩᱜ ᱟ ᱦᱟᱨᱟ ᱵᱩᱨᱩ ᱠᱚ ᱦᱩᱭᱩᱜ ᱟ ᱚᱞ ᱯᱟᱲᱦᱟᱣ ᱠᱚ ᱦᱩᱭᱩᱜ ᱟ ᱾
ᱴᱷᱮᱠ ᱾
ᱟᱫᱚ ᱵᱚᱱ ᱡᱚᱛᱷᱮᱥᱴᱚ ᱵᱚᱱ ᱵᱩᱡᱷᱟᱹᱣ ᱠᱟᱱᱟ ᱥᱮ ᱪᱮᱫ ᱦᱟᱨᱟ ᱠᱟᱱᱟ ᱵᱚᱱ ᱾ ᱡᱟ ᱩᱰᱟᱹᱝ ᱠᱟᱛᱮ ᱜᱮᱠ ᱚᱞ ᱯᱟᱲᱟᱣ ᱦᱚᱪᱚ ᱠᱚᱜ ᱟᱠᱚ ᱵᱚᱱᱟ ᱴᱷᱤᱠ ᱠᱤᱥᱤ ᱨᱮᱸᱦᱚ ᱵᱚᱱ ᱵᱩᱡᱷᱟᱹᱣ ᱠᱟᱫᱟ ᱛᱚ
ᱠᱟᱛᱷᱟ ᱫᱚ ᱤᱱᱟᱹᱜᱮ ᱾ ᱦᱮᱸ
ᱟᱫᱚ ᱵᱟᱝ ᱵᱟᱲᱟᱭ ᱦᱚᱲ ᱞᱮᱠᱟᱛᱮ ᱱᱤᱛᱚᱜ ᱫᱚ ᱵᱟᱵᱚᱱ ᱠᱟᱹᱢᱤ ᱫᱟᱲᱮᱭᱟᱜ ᱟ ᱾
ᱵᱟᱝ ᱾
ᱦᱮᱸ ᱵᱟᱝ ᱠᱷᱟᱱ ᱟᱹᱛᱩ ᱠᱚᱨᱮ ᱠᱚ ᱨᱚᱲᱟ ᱢᱟ ᱾ ᱠᱷᱟᱱᱫᱟᱭᱤᱡ ᱜᱤᱫᱽᱨᱟᱹ ᱩᱱᱟᱹᱜ ᱫᱷᱟᱹᱨᱤᱡ ᱮ ᱚᱞ ᱯᱟᱲᱦᱟᱣᱱᱟᱭ ᱟᱨ ᱾ ᱵᱟᱝ ᱵᱩᱡᱷᱟᱹᱣᱟᱱ ᱦᱚᱲ ᱞᱮᱠᱟᱭ ᱠᱟᱹᱢᱤ ᱠᱮᱫᱟ᱾
ᱠᱟᱛᱷᱟ ᱫᱚ ᱤᱱᱟᱹ ᱜᱮ ᱾ ᱚᱱᱟ ᱠᱷᱟᱹᱛᱤᱨ ᱛᱮ ᱥᱮ ᱫᱚᱦᱟ ᱵᱚᱭᱦᱟ ᱜᱮ ᱟᱹᱭᱠᱟᱹᱜ ᱠᱟᱱᱟ ᱾
ᱦᱩᱸ ᱤᱧ ᱦᱚ ᱦᱟᱯᱮᱧ ᱵᱟᱹᱧ ᱩᱭᱦᱟᱹᱨ ᱦᱟᱛᱟᱲ ᱟᱠᱟᱫᱟ ᱵᱟᱨ ᱥᱮᱨᱢᱟ ᱜᱟᱱ ᱫᱚ ᱾ ᱡᱚᱜᱟᱲ ᱵᱟᱲᱟ ᱦᱩᱭ ᱞᱮᱱ ᱜᱮ
ᱴᱷᱤᱠ
ᱡᱚᱜᱟᱲ ᱵᱟᱲᱟ ᱠᱟᱛᱮᱫ ᱧᱮᱞ ᱠᱚ ᱦᱩᱭᱩᱜ-ᱟ᱾
ᱛᱟᱨᱯᱚᱨᱮ ᱵᱟᱝ
ᱦᱮᱸ ᱦᱮᱸ ᱥᱩᱫᱩ ᱢᱚᱪᱟ ᱛᱮ ᱞᱟᱹᱭ ᱞᱮᱠᱷᱟᱱ ᱵᱟᱝ ᱜᱟᱱᱚᱜ-ᱟ ᱡᱮ ᱵᱟᱯᱞᱟ ᱱᱚᱰᱮ ᱠᱷᱚᱨᱪᱟ ᱯᱟᱹᱛᱤ ᱢᱮᱱᱟᱜ-ᱟ᱾
ᱴᱷᱤᱠ ᱠᱟᱛᱷᱟ ᱫᱚ ᱤᱱᱟᱹ ᱜᱮ
ᱦᱮᱸ ᱟᱨ ᱱᱚᱝᱠᱟ ᱵᱷᱟᱜᱮ ᱚᱲᱟᱜ ᱨᱮᱛᱚ ᱵᱟᱵᱚᱱ ᱡᱟᱱᱟᱢ ᱠᱟᱱᱟ᱾ ᱡᱮ ᱚᱲᱟᱜ ᱦᱚᱲ ᱜᱮᱠᱚ ᱧᱮᱞ ᱯᱟᱨᱚᱢ ᱜᱚᱫ ᱠᱟᱜ-ᱟ᱾
ᱴᱷᱤᱠ ᱵᱟᱝ ᱟᱫᱚ ᱚᱲᱟᱜ ᱦᱚᱲ ᱦᱚᱸ ᱟᱹᱰᱤ ᱫᱤᱱ ᱠᱚ ᱧᱮᱞ ᱠᱟᱜ ᱵᱚᱱᱟ
ᱦᱮᱸ
ᱵᱟᱝ ᱠᱷᱚᱨᱪᱟ ᱠᱚ ᱟᱵᱚ ᱥᱮᱫ
ᱦᱩᱸ
ᱚᱱᱟ ᱩᱰᱩᱡ ᱛᱮᱜᱮ ᱵᱟᱯᱞᱟ ᱛᱮ ᱠᱚᱨᱟᱣ ᱫᱟᱲᱮ ᱠᱟᱜ ᱜᱮᱭᱟ ᱠᱚ᱾ ᱛᱚ ᱮᱢᱚᱱ-ᱚᱱᱟᱜ ᱠᱷᱚᱨᱪᱟ ᱦᱩᱭ ᱠᱟᱱᱟ ᱱᱤᱛᱚᱜ ᱫᱚ ᱵᱚᱲᱚ ᱵᱚᱲᱚ ᱚᱝᱠᱚ ᱨᱮᱱᱟᱜ ᱠᱷᱚᱨᱪᱟ ᱨᱮᱜᱮ ᱥᱮᱱ ᱦᱩᱭ
ᱦᱩ
ᱡᱟᱭᱦᱳᱠ ᱱᱤᱡᱮ ᱦᱳᱠ ᱠᱷᱚᱨᱪᱟ ᱦᱩᱭ ᱠᱟᱱᱟ ᱚᱱᱟ ᱠᱷᱚᱨᱪᱟ ᱟᱹᱫᱟᱹᱭ ᱨᱮᱱᱟᱜ ᱪᱮᱥᱴᱟᱭ ᱦᱩᱭᱩᱜ-ᱟ᱾
ᱱᱚᱜ ᱱᱚᱝᱠᱟ ᱟᱫᱚ ᱵᱟᱝ ᱦᱩᱭ ᱞᱮᱱᱠᱷᱟᱱ ᱟᱹᱫᱟᱹᱭ ᱟᱢ ᱪᱤᱠᱟᱹᱱᱟ ᱥᱮ ᱟᱹᱫᱟᱹᱭ ᱨᱮᱱᱟᱜ ᱮᱢ ᱪᱮᱥᱴᱟᱭᱟ ᱪᱤᱠᱟᱹ ᱞᱮᱠᱟᱛᱮ ᱢᱟ ᱞᱟᱹᱭ ᱢᱮ᱾
ᱦᱮᱸ
ᱡᱩᱫᱤ ᱦᱩᱭᱩᱜ-ᱟ ᱯᱨᱚᱛᱮᱠ ᱥᱮᱨᱢᱟ ᱡᱩᱫᱤ ᱦᱩᱭᱩᱜ-ᱟ ᱛᱟᱦᱚᱞᱮ ᱟᱵᱚᱱ ᱢᱤᱫ ᱴᱟᱝ ᱵᱚᱱ ᱪᱮᱥᱴᱟ ᱫᱟᱲᱮᱭᱟᱜ-ᱟ᱾
ᱪᱮᱥᱴᱟ ᱫᱟᱲᱮᱭᱟᱜ ᱟᱢ ᱢᱚᱱᱮ ᱨᱮ ᱫᱟᱲᱮ ᱧᱚᱜ ᱮᱢ ᱦᱚ ᱵᱩᱡᱷᱟᱹᱣᱟ ᱡᱮ ᱵᱟᱝ ᱱᱤᱭᱟᱹ ᱫᱷᱟᱜ ᱵᱟᱝ ᱦᱩᱭ ᱞᱮᱱᱟ ᱯᱚᱨᱮ ᱥᱮᱨᱢᱟ ᱨᱮᱦᱚᱸᱧ ᱫᱟᱲᱮ ᱜᱮᱭᱟ᱾
ᱦᱩᱸ
ᱵᱚᱱ ᱫᱚᱦᱚᱭᱟ ᱩᱭᱦᱟᱨ ᱵᱷᱟᱵᱱᱟ
ᱮᱠᱵᱟᱨᱮ ᱢᱤᱫ ᱴᱟᱝ ᱫᱟᱫᱟ ᱦᱚᱲ ᱡᱮᱢᱚᱱ ᱩᱱᱤ ᱯᱚᱱᱭᱟ ᱯᱩᱱᱭᱟᱭ ᱠᱟᱹᱢᱤ ᱠᱮᱫᱟᱭ᱾ ᱦᱮ ᱠᱚᱞᱮᱡᱽ ᱨᱮ ᱯᱨᱯᱷᱮᱥᱟᱨ ᱱᱟᱭ ᱯᱨᱯᱷᱮᱥᱟᱨ ᱵᱚᱞᱛᱮ ᱜᱮᱥᱴ
ᱦᱮᱸ
ᱟᱪᱪᱷᱟ ᱤᱱᱟᱹ ᱯᱚᱨᱮ ᱟᱡ ᱮ ᱧᱟᱢ ᱠᱮᱫᱟ ᱟᱯᱟᱨ ᱯᱨᱟᱭᱢᱟᱨᱤ
ᱦᱮᱸ
ᱟᱯᱟᱨ ᱯᱨᱟᱭᱢᱟᱨᱤ ᱵᱟᱝ ᱥᱚᱨᱤ ᱵᱷᱩᱞᱤᱧ ᱞᱟᱹᱭ ᱟᱫᱟ ᱟᱯᱟᱨ ᱯᱨᱟᱭᱢᱟᱨᱤ ᱫᱚ ᱵᱟᱝ ᱚᱱᱟ ᱤᱭᱟᱹᱨᱮ ᱯᱮᱨᱟ ᱴᱤᱪᱟᱨ ᱦᱮ ᱯᱮᱨᱟ ᱴᱤᱪᱟᱨ ᱱᱟᱭ ᱯᱮᱨᱟ ᱴᱤᱪᱟᱨ ᱯᱚᱨᱮ ᱛᱟᱨᱯᱚᱨ ᱴᱮᱴ ᱠᱳᱣᱟᱞᱤᱯᱷᱟᱭ ᱛᱟᱦᱮ ᱠᱟᱱ ᱛᱟᱭᱟ ᱛᱟᱦᱚᱞᱮ ᱩᱱ ᱥᱚᱢᱚᱭ ᱫᱚ ᱦᱟᱢᱮᱥᱟ ᱵᱤᱱᱟᱹ ᱰᱤ ᱮᱞ ᱮᱰ ᱛᱮᱦᱚ ᱠᱚ ᱫᱩᱲᱩᱵ ᱦᱚᱪᱚᱣᱟᱠᱟᱱ ᱛᱟᱦᱮᱫ 'ᱥᱚᱭ' ᱫᱚ ᱛᱟᱦᱚᱞᱮ ᱦᱮ ᱢᱟᱲᱟ ᱧᱚᱜ ᱜᱮ ᱛᱟᱦᱚᱞᱮ ᱩᱱ ᱥᱚᱢᱚᱭ ᱠᱳᱣᱟᱞᱤᱯᱷᱟᱭ ᱛᱟᱦᱮ ᱠᱟᱱᱟ ᱴᱮᱴ ᱠᱣᱟᱞᱤᱯᱷᱟᱭ ᱛᱟᱦᱮ ᱠᱟᱱᱟ ᱫᱩ ᱦᱟᱡᱟᱨ ᱩᱱᱤᱥ ᱥᱟᱞ ᱨᱮ ᱟᱡ-ᱮ
ᱡᱚᱭᱮᱱ ᱠᱮᱫᱟᱭ ᱢᱤᱫᱴᱟᱝ ᱵᱨᱟᱭᱤᱢ ᱤᱥᱠᱩᱞ ᱨᱮ ᱚᱸᱰᱮ ᱠᱚ ᱦᱚᱦᱚ ᱫᱮ ᱛᱟᱦᱮ-ᱟ᱾ ᱢᱟᱱᱮ ᱵᱷᱟᱭᱵᱟ ᱢᱤᱫᱴᱟᱝ ᱜᱮ ᱮᱥ ᱴᱤ ᱠᱳᱴᱟ ᱫᱚ ᱛᱟᱦᱮ ᱠᱟᱱᱟ ᱛᱟᱦᱚᱞᱮ ᱚᱱᱟ ᱮᱥ ᱴᱤ ᱠᱳᱴᱟ ᱴᱟ ᱚᱱᱟ ᱟᱡ ᱮ ᱦᱟᱢᱮᱴ ᱫᱟᱲᱮᱭᱟᱜ ᱛᱟᱦᱮ ᱯᱮ ᱦᱚᱲ ᱠᱚ ᱛᱟᱦᱮ ᱠᱟᱱᱟ ᱯᱮ ᱦᱚᱲ ᱢᱩᱫᱽᱨᱮ ᱟᱡ ᱜᱮ ᱦᱟᱢᱮᱴ ᱠᱮᱫᱟ᱾
ᱛᱟᱦᱚᱞᱮ ᱚᱱᱟ ᱫᱚ ᱛᱟᱦᱮ ᱠᱟᱱ ᱜᱮᱭᱟ ᱯᱤ ᱮᱥ ᱥᱤ ᱱᱟᱣᱟ ᱫᱚ ᱥᱴᱮᱴ ᱨᱮᱱᱟᱜ ᱯᱤ ᱮᱯ ᱥᱤ
ᱟᱪᱪᱷᱟ
ᱛᱟᱦᱞᱮ ᱚᱸᱰᱮ ᱠᱟᱢᱤ ᱠᱮᱫᱟᱭ ᱯᱮ ᱯᱩᱱ ᱥᱮᱨᱢᱟ ᱛᱟᱨᱯᱚᱨᱮ ᱥᱳᱞᱳ ᱥᱟᱞ ᱨᱮ ᱛᱟᱦᱮ ᱠᱟᱱ ᱛᱟᱭᱟ ᱟᱯᱟᱨ ᱯᱨᱟᱭᱢᱟᱨᱤ ᱦᱚ ᱟᱨ ᱚᱱᱟ ᱡᱟᱦᱟ ᱠᱮᱱᱥᱮᱞ ᱠᱮᱫ ᱫᱚ ᱠᱚ ᱮᱥ ᱮ ᱥᱮ ᱴᱤ
ᱦᱩᱸ
ᱚᱱᱟ ᱴᱟᱜ ᱨᱮᱦᱚ ᱠᱳᱣᱟᱞᱤᱯᱷᱟᱭ ᱛᱟᱦᱮ ᱠᱟᱱ ᱛᱟᱭᱟ ᱛᱟᱦᱚᱞᱮ ᱟᱫᱚ ᱚᱱᱟᱴᱟᱜ ᱨᱮ ᱫᱚ ᱨᱮᱝ ᱱᱟᱥᱮ ᱞᱟᱛᱟᱨ ᱧᱚᱜ ᱛᱟᱦᱮ ᱠᱟᱱ ᱛᱟᱭ ᱠᱷᱟᱛᱤᱨ ᱛᱮ ᱫᱚ ᱵᱟᱭ ᱧᱟᱢ ᱞᱮᱫᱟ ᱟᱨ ᱟᱯᱟᱚᱨ ᱯᱨᱟᱭᱢᱟᱨᱤ ᱨᱮ ᱴᱷᱤᱠ ᱨᱮᱝᱠ ᱛᱟᱦᱮ ᱠᱟᱱ ᱛᱟᱭᱟ ᱛᱟᱦᱚᱞᱮ ᱩᱦ ᱛᱟᱦᱮ ᱠᱟᱱᱟ ᱚᱱᱟ ᱫᱚ ᱞᱟᱹᱭ ᱫᱟ ᱧᱟᱢ ᱦᱩᱭᱩᱜᱼᱟ ᱥᱮ ᱵᱟᱝ ᱧᱟᱢ ᱦᱩᱭᱩᱜᱼᱟ ᱠᱳᱴ ᱠᱟᱱᱟ ᱦᱟᱭ ᱠᱳᱴ ᱠᱟᱱᱟ ᱦᱩᱭᱩᱜ ᱪᱚ ᱵᱟᱝ ᱪᱚ ᱦᱩᱭᱩᱜ ᱪᱚ ᱵᱟᱝ ᱪᱚ ᱮᱞᱵᱟᱢ ᱢᱟᱛᱚ ᱵᱞᱟᱭᱤᱱᱰ ᱨᱮᱭ ᱠᱚᱨᱟᱣ ᱠᱮᱫ ᱠᱷᱟᱱ ᱵᱞᱟᱭᱤᱱᱰ ᱨᱮᱭ ᱧᱟᱢ ᱠᱮᱫ ᱠᱷᱟᱱ ᱵᱞᱟᱭᱤᱱᱰ ᱨᱮ ᱪᱟᱞᱟᱣ ᱮᱱᱟᱭ ᱠᱟᱢᱤ ᱠᱮᱫᱟᱭ ᱟᱫᱚ ᱱᱮᱜᱼᱮ ᱨᱤᱥᱮᱱᱴ ᱵᱟᱠᱚ ᱦᱟᱛᱟᱣ ᱠᱮᱫ ᱠᱚᱣᱟ ᱛᱟᱦᱞᱮ ᱦᱟᱭᱠᱳᱨᱴ ᱠᱷᱚᱱᱟᱜ ᱜᱮᱛᱚᱜ ᱵᱮᱥ ᱱᱤᱛᱚᱜ ᱱᱤᱛᱚᱜ ᱚᱸᱰᱮ ᱠᱟᱢᱤ ᱠᱟᱱᱟ ᱟᱫᱚ ᱩᱱᱤ ᱫᱟᱫᱟ ᱴᱷᱮᱱ ᱠᱷᱚᱱᱟᱜ ᱟᱫᱚᱧ ᱠᱩᱞᱤ ᱡᱚᱝ ᱠᱟᱱᱟ ᱟᱫᱚ ᱞᱟᱹᱭ ᱫᱟ ᱪᱮᱫ ᱮᱢ ᱞᱟᱹᱭᱟ ᱭᱟ ᱱᱚᱜᱼᱚᱭ ᱛᱟᱦᱞᱮ ᱱᱚᱜᱼᱚ ᱱᱚᱝᱠᱟ ᱵᱮᱯᱟᱨ ᱮᱫᱟ ᱟᱞᱮ ᱥᱚᱢᱚᱭ ᱫᱚ ᱡᱟᱦᱟ ᱛᱟᱦᱮ ᱠᱟᱱᱟ ᱱᱤᱛᱚᱜ ᱛᱚ ᱟᱪ ᱛᱚ ᱯᱚᱨᱤᱥᱛᱷᱤᱛᱤ ᱧᱮᱞᱮᱫ ᱜᱮᱟᱭ ᱪᱮᱫ ᱪᱮᱫ ᱪᱤᱠᱟᱹ ᱠᱟᱱᱟ ᱚᱵᱚᱥᱛᱷᱟ ᱟᱫᱚᱞᱮ ᱩᱱ ᱥᱚᱢᱚᱭ ᱫᱚ ᱟᱞᱮ ᱞᱟᱹᱭ ᱫᱟᱭ ᱟᱞᱮ ᱢᱤᱫ ᱥᱮᱨᱢᱟ ᱨᱮ ᱞᱮ ᱫᱩᱲᱩᱵ ᱠᱟᱱᱟ ᱢᱤᱫ ᱥᱮᱨᱢᱟ ᱨᱮ ᱜᱮᱞᱮ ᱠᱳᱣᱞᱤᱯᱷᱟᱭ ᱠᱟᱫᱟ ᱱᱚᱝᱠᱟᱱ ᱠᱟᱛᱷᱟ ᱫᱚ ᱵᱟᱝ ᱠᱟᱱᱟ ᱟᱞᱮ ᱱᱮᱥ ᱞᱮ ᱫᱩᱲᱩᱵ ᱠᱟᱱᱟ ᱱᱮᱥ ᱵᱟᱞᱮ ᱜᱟᱱ ᱫᱟᱲᱮ ᱠᱟᱣᱫᱟ ᱟᱞᱮ ᱢᱤᱫᱴᱮᱱ ᱢᱚᱱᱮ ᱨᱤᱠᱤᱨ ᱠᱟᱫᱟ ᱤᱧ ᱱᱮᱥ ᱵᱟᱹᱧ ᱜᱟᱱ ᱠᱟᱫᱟ ᱠᱟᱞᱚᱢ ᱨᱮ ᱦᱚᱧ ᱜᱟᱱ ᱜᱮᱭᱟ ᱚᱱᱠᱟ ᱠᱟᱛᱮᱫ ᱵᱟᱨ ᱥᱮᱨᱢᱟ ᱯᱮ ᱥᱮᱨᱢᱟ ᱵᱷᱤᱛᱨᱤ ᱨᱮ ᱜᱮ ᱱᱤᱡᱮ ᱠᱳᱣᱟᱞᱤᱯᱷᱟᱭ ᱫᱟᱲᱮ ᱦᱩᱭ ᱠᱟᱱᱟ ᱵᱩᱡᱷᱟᱹᱣ
ᱦᱩᱸᱛᱚ
ᱟᱫᱚ ᱟᱵᱚ ᱫᱚ ᱦᱟᱱᱮ ᱢᱤᱫ ᱥᱮᱨᱢᱟ ᱦᱩᱭᱩᱜᱼᱟ ᱢᱚᱬᱮ ᱥᱮᱨᱢᱟ ᱠᱚᱭᱚᱜ ᱢᱮ ᱢᱟ ᱟᱫᱚ ᱚᱱᱟ ᱟᱥᱟ ᱛᱮ ᱪᱮᱫ ᱞᱮᱠᱟᱢ ᱛᱟᱦᱮᱱᱟ
ᱛᱟᱦᱞᱮ ᱚᱱᱟ ᱵᱷᱚᱨᱥᱟ ᱠᱟᱛᱮᱫ ᱠᱤ ᱜᱟᱱᱚᱜᱼᱟ ᱟᱫᱚ ᱚᱱᱟ ᱛᱮᱜᱮᱢ ᱞᱟᱹᱭᱟ ᱦᱟᱯᱮ ᱮᱴᱟᱜ ᱥᱮᱫ ᱟᱨᱦᱚᱧ ᱞᱟᱦᱟᱞᱮᱱ ᱜᱮ
ᱦᱮᱸ ᱟᱫᱚ ᱡᱷᱚᱛᱚ ᱜᱮᱢ ᱡᱩᱫᱤᱢ ᱡᱚᱴᱮᱫ ᱡᱚᱴᱮᱫ ᱟᱜ ᱵᱟᱠᱚ ᱞᱟᱹᱭᱟ ᱡᱷᱚᱛᱚ ᱜᱮ ᱡᱩᱫᱤᱢ ᱥᱟᱵ ᱥᱟᱵᱼᱟ ᱟᱫᱚ ᱚᱠᱟ ᱦᱚ ᱵᱟᱢ ᱥᱟᱵ
ᱚᱠᱟ ᱥᱟᱵ ᱵᱟᱢ ᱯᱩᱨᱟᱹᱣ ᱫᱟᱲᱮᱭᱟᱜᱼᱟ ᱚᱱᱠᱟᱣ ᱠᱟᱱᱟ ᱵᱚᱱ ᱦᱟᱱᱛᱮ ᱠᱟᱹᱪ ᱵᱚᱱ ᱫᱟᱹᱲ ᱤᱫᱤᱭᱟᱜ ᱠᱟᱱᱟ ᱱᱚᱛᱮ ᱠᱟᱹᱪ ᱵᱚᱱ ᱫᱟᱹᱲ ᱤᱫᱤᱭᱟᱜ ᱠᱟᱱᱟ ᱟᱫᱚ ᱥᱮᱥ ᱫᱟᱹᱲ ᱫᱟᱹᱲ ᱛᱮᱢ ᱞᱟᱜᱟ ᱞᱮᱱᱠᱷᱟᱱ ᱟᱫᱚᱢ ᱵᱮᱡᱟᱨ ᱦᱮᱡ ᱮᱱᱟ
ᱦᱩᱸ ᱛᱟᱦᱚᱞᱮ ᱤᱭᱟᱹ ᱡᱚᱢ ᱵᱟᱲᱟ ᱫᱚ ᱞᱟᱹᱭᱫᱟᱹᱧ
ᱡᱚᱢ ᱵᱟᱲᱟ ᱫᱚ ᱻ ᱦᱩᱭᱩᱜᱼᱟ
ᱥᱮ ᱵᱷᱚᱡ ᱡᱚᱢ ᱵᱤᱱ ᱪᱟᱞᱟᱜᱼᱟ ᱥᱮ ᱚᱲᱟᱜ ᱨᱮᱜᱮᱵᱤᱱ ᱡᱚᱢ
ᱚᱲᱟᱜ ᱨᱮᱜᱮ ᱵᱷᱚᱡᱽ ᱫᱚ ᱮᱴᱟᱜ ᱟᱲᱟᱝᱼᱜ ᱠᱟᱱᱟ ᱱᱮᱣᱛᱟ ᱠᱚᱫᱚ ᱵᱟᱹᱱᱩᱜᱼᱟ
ᱪᱷᱟᱹᱛᱤᱠ ᱠᱚᱣᱟᱜ
ᱦᱮᱸ ᱪᱷᱷᱟᱹᱛᱤᱠ ᱠᱚ ᱟᱵᱚ ᱥᱟᱱᱛᱟᱲ ᱠᱚᱣᱟᱜ ᱦᱩᱭ ᱦᱩᱭ ᱞᱮᱱᱠᱷᱟᱱ ᱫᱚᱝ ᱮᱱᱮᱡ ᱧᱩᱛᱩᱢ ᱛᱮ ᱪᱟᱞᱟᱣ ᱠᱟᱛᱮ ᱢᱚᱡᱽ ᱠᱚᱦᱚᱸ ᱠᱚ ᱮᱢᱚᱜ ᱜᱮᱭᱟ
ᱥᱤᱵᱚᱲ ᱟᱜᱩ ᱦᱩᱭ ᱠᱚ ᱟ ᱵᱟᱝ ᱠᱟᱛᱷᱟ ᱫᱚᱭ ᱛᱟᱦᱮ ᱞᱮᱱ ᱜᱮᱭᱟ ᱵᱟᱝ ᱫᱚ
ᱦᱮᱸ
ᱤᱭᱟᱹ ᱪᱮᱫ ᱤᱧ ᱞᱟᱹᱭ ᱛᱟᱦᱮᱫ ᱞᱟᱹᱭᱫᱟᱹᱧ ᱚᱲᱟᱜ ᱥᱮᱫ
ᱵᱟᱹᱧ ᱟᱸᱡᱚᱢ ᱞᱮᱫ ᱛᱟᱢᱟ ᱨᱚᱲ
ᱛᱟᱸᱦᱮ ᱤᱧ ᱤᱭᱟᱹ ᱱᱟᱥᱮᱱᱟᱜ ᱠᱤᱫᱩᱵ ᱦᱩᱭ ᱟᱨ ᱡᱟᱫ ᱫᱷᱟᱳ ᱞᱟᱝ ᱜᱟᱞᱢᱟᱨᱟᱣ ᱞᱮᱠᱷᱟᱱ ᱜᱮ ᱦᱳᱭᱛᱳ ᱯᱩᱨᱟᱹᱣ ᱠᱚᱜᱼᱟ ᱥᱮ ᱪᱮᱫ
ᱦᱮᱸ ᱯᱩᱨᱟᱹᱜᱼᱟ
ᱚᱱᱟᱜᱮ ᱱᱤᱭᱟᱹᱴᱟᱜ ᱫᱚ ᱱᱚᱭ ᱯᱩᱨᱟᱹᱣ ᱦᱮᱡ ᱮᱱᱟ ᱱᱤᱭᱟᱹ ᱴᱟᱜ ᱯᱩᱨᱟᱹᱣ ᱛᱟᱭᱱᱚᱢ ᱜᱮ ᱚᱲᱟᱜ ᱠᱚᱨᱮ ᱫᱟᱠᱟ ᱠᱚ ᱞᱩ ᱠᱮᱫᱟ ᱥᱮ ᱪᱮᱫ
ᱚ ᱦᱮᱸᱛᱚ ᱥᱚᱢᱚᱭ ᱠᱚᱦᱚᱸ ᱦᱩᱭᱱᱟ ᱡᱚᱢ ᱨᱮᱱᱟᱜ ᱫᱚᱢᱮ ᱧᱤᱫᱟᱹ ᱠᱟᱛᱮᱫ ᱡᱚᱢ ᱨᱮᱦᱚᱸ ᱦᱮᱸ
ᱚᱱᱟ ᱵᱟᱯᱞᱟ ᱠᱟᱛᱷᱟ ᱵᱟᱞᱟᱝ ᱞᱟᱹᱭ ᱠᱮᱫᱟ ᱚᱠᱛᱚᱨ ᱨᱮ ᱡᱚᱢ ᱚᱠᱛᱚᱨ ᱨᱮ ᱵᱟᱯᱞᱟ ᱚᱱᱟ ᱦᱳᱭ ᱛᱚ ᱢᱮᱱᱴᱮᱱᱮᱱᱥ ᱨᱮ ᱛᱟᱦᱮ ᱞᱮᱱ ᱠᱷᱟᱱ ᱛᱚᱵᱮ ᱱᱟᱯᱟᱭ ᱨᱮᱜᱮ ᱱᱤᱡᱮᱨᱟᱜ ᱥᱚᱨᱤᱨ ᱥᱟᱥᱛᱷᱚ
ᱦᱮᱸ ᱦᱚᱲᱢᱚ ᱠᱚ ᱵᱷᱟᱹᱞᱤ ᱛᱟᱦᱮᱱᱟ
ᱦᱮᱸ ᱛᱟᱦᱚᱞᱮ ᱤᱭᱟᱹ ᱚᱲᱟᱜ ᱠᱷᱚᱱᱟᱜ ᱜᱮ ᱟᱹᱜᱩ ᱠᱟᱫᱟ ᱵᱤᱱ
ᱦᱮᱸ ᱚᱲᱟᱜ ᱠᱷᱚᱱ ᱜᱮ ᱡᱚᱢᱟᱜ ᱠᱚᱫᱚ ᱟᱹᱜᱩ ᱦᱩᱭᱩᱜ ᱠᱟᱱᱟ ᱱᱚᱰᱮ ᱫᱚ ᱟᱫᱚ ᱦᱮᱸ ᱡᱷᱟᱢᱮᱞᱟ ᱵᱩᱡᱷᱟᱹᱜ ᱠᱟᱱᱟ ᱵᱮᱡᱟᱨ ᱠᱚ ᱵᱩᱡᱷᱟᱹᱜ ᱠᱟᱱᱟ
ᱦᱮᱸ ᱦᱮᱸ ᱦᱟᱱᱮ ᱢᱟᱱ ᱢᱟᱱ ᱫᱤᱥᱚᱢ ᱥᱮᱫ ᱨᱮ ᱢᱤᱫᱴᱟᱝ ᱠᱚᱲᱟ ᱡᱮᱢᱚᱱ ᱩᱱᱠᱩ ᱦᱚᱸᱠᱚ ᱛᱟᱦᱮᱱᱟ ᱟᱫᱚ ᱛᱟᱦᱮᱱᱟᱜ ᱚᱲᱟᱜ ᱨᱮᱫᱚ ᱟᱹᱰᱤ ᱠᱚᱢᱛᱮ ᱜᱮᱠᱚ ᱧᱟᱢ ᱠᱟᱫᱟ ᱠᱚ ᱯᱟᱨ ᱦᱮᱴ ᱫᱚ ᱯᱮᱥᱚ ᱴᱟᱠᱟ ᱠᱟᱛᱷᱟ ᱟᱫᱚ ᱫᱟᱜ ᱠᱚᱨᱮᱱᱟᱜ ᱥᱚᱧᱪᱚᱭ ᱠᱚ ᱱᱚᱝᱠᱟ ᱞᱮᱫᱟ ᱴᱟᱭᱤᱢ ᱴᱮᱵ ᱵᱮᱯᱟᱨ ᱜᱮ ᱦᱮᱱᱟᱜ ᱟᱠᱟᱫᱟ ᱫᱟᱜ ᱫᱚ ᱟᱹᱜᱩ ᱧᱚᱜ ᱦᱩᱭᱩᱜᱼᱟ ᱦᱮᱸ ᱦᱮᱸ ᱯᱟᱨ ᱦᱮᱴ ᱯᱮᱥᱚ ᱴᱟᱠᱟ ᱟᱫᱚᱞᱮ ᱵᱤᱨᱟᱴ ᱦᱮᱱᱟᱜ ᱠᱮᱫ ᱯᱮᱭᱟ ᱤᱱᱟᱹ ᱜᱮ ᱢᱤᱫᱴᱟᱝ ᱵᱟᱡᱟᱨ ᱫᱷᱟᱨᱮ ᱨᱮ ᱦᱮᱱᱟᱜ ᱠᱟᱜ ᱯᱮ ᱤᱱᱟᱹ ᱦᱳᱞᱳ ᱟᱛᱩ ᱚᱲᱟᱜ ᱨᱮ ᱛᱟᱦᱮᱸ ᱦᱚᱸ ᱱᱚᱝᱠᱟ ᱵᱮᱯᱟᱨ
ᱦᱮᱸ ᱛᱟᱦᱚᱞᱮ ᱢᱟ ᱡᱚᱢ ᱵᱟᱲᱟᱭ ᱢᱮ ᱟᱨᱦᱚᱞᱟᱝ ᱨᱚᱯ
ᱟᱨᱦᱚᱸ ᱚᱱᱠᱟᱜᱮ ᱜᱟᱞᱢᱟᱨᱟᱣ ᱦᱩᱭᱩᱜᱼᱟ ᱵᱟᱝ ᱫᱚ ᱵᱟᱝ ᱡᱚᱢ ᱠᱟᱛᱮ ᱜᱮ ᱛᱮᱦᱮᱧ ᱜᱮ ᱟᱨ ᱢᱤᱫ ᱫᱷᱟᱣ ᱟᱨᱦᱚᱸ ᱛᱟᱦᱚᱞᱮ ᱞᱟᱝ ᱜᱟᱞᱢᱟᱨᱟᱣᱟ ᱦᱮᱸ ᱥᱮ ᱟᱨ ᱛᱤᱱ ᱫᱷᱟᱣ ᱛᱤᱱᱟᱹᱜ ᱜᱟᱱ ᱵᱟᱹᱠᱤ ᱦᱮᱱᱟᱜ ᱠᱟᱫ ᱛᱟᱢᱟ
ᱟᱨ ᱢᱤᱫᱴᱟᱝ ᱜᱮ
ᱟᱨ ᱢᱤᱫᱴᱟᱝ ᱜᱮ ᱵᱟᱝ
ᱦᱮᱸ ᱛᱟᱦᱚᱞᱮ ᱢᱟ ᱫᱚᱦᱚ ᱦᱩᱭᱩᱜ ᱠᱟᱱᱟ
ᱟᱞᱚᱢ ᱟᱞᱚᱢ ᱫᱚᱦᱚ ᱦᱟᱛᱟᱲᱮᱭᱟᱜᱼᱟ ᱱᱚᱣᱟ ᱫᱚ ᱯᱩᱨᱟᱹᱣ ᱦᱚᱪᱚᱣᱟᱜᱼᱟ ᱢᱮ ᱠᱮᱱᱮ ᱱᱟ ᱟᱞᱟᱜ ᱱᱚᱣᱟ ᱜᱟᱞᱢᱟᱨᱟᱣ ᱨᱮᱦᱚᱸ ᱡᱟᱦᱟᱸ ᱛᱤᱱᱟᱹᱜ ᱜᱮᱯ ᱠᱚ ᱛᱟᱦᱮᱱᱟ ᱚᱱᱟ ᱜᱮᱯ ᱠᱚᱦᱚᱸ ᱯᱩᱨᱟᱹᱜ ᱟᱥᱮ ᱱᱚᱣᱟ ᱨᱮ ᱚᱱᱟ ᱠᱷᱛᱤᱨ ᱛᱮ ᱥᱮ ᱡᱟᱦᱟᱸ ᱵᱷᱟᱨᱚ ᱢᱤᱱᱤᱴ ᱠᱚ ᱮᱢ ᱠᱟᱫᱟ ᱚᱱᱟ ᱡᱟᱦᱟᱸ ᱛᱤᱱᱟᱹᱜ ᱨᱚᱲ ᱠᱚ ᱦᱟᱸᱰᱮ ᱱᱟᱰᱮᱱᱟᱜ ᱜᱮᱫᱚᱜᱼᱟ ᱦᱟᱜᱠᱟᱡ ᱠᱟᱴ ᱪᱷᱟᱴ ᱠᱟᱛᱮᱫ ᱡᱟᱦᱟᱸ ᱜᱮ ᱢᱟᱞ ᱩᱰᱩᱝᱚᱜᱼᱟ ᱤᱱᱟᱹᱜᱮ ᱟᱨᱠᱤ ᱫᱚᱥᱮ ᱜᱟᱱ ᱨᱮ ᱛᱟᱦᱮᱱ ᱟ ᱴᱷᱤᱠ ᱥᱮ
ᱟᱪᱪᱷᱟ ᱦᱮᱸ
ᱚᱱᱠᱟ ᱵᱮᱯᱟᱨ, ᱛᱟᱦᱚᱞᱮ ᱩᱛᱩ ᱠᱚᱫᱚ ᱪᱮᱫ ᱠᱚᱠᱚ ᱩᱛᱩ ᱟᱠᱟᱫᱟ?
ᱩᱛᱩ ᱠᱚᱫᱚ ᱟᱵᱚᱣᱟᱜ ᱛᱚᱢ ᱵᱟᱲᱟᱭ ᱜᱮᱭᱟ᱾ ᱵᱟᱲᱜᱮ ᱠᱚᱨᱮ ᱡᱟᱜᱮ ᱢᱮᱱᱟᱜ᱾
ᱟᱲᱟᱜ ᱥᱟᱠᱟᱢ,
ᱟᱲᱟᱜ ᱥᱟᱠᱟᱢ ᱛᱟᱨ ᱥᱟᱶᱛᱮ ᱦᱮᱸᱱᱟᱜ
ᱴᱷᱤᱠ, ᱠᱟᱛᱷᱟ ᱫᱚ ᱠᱟᱱ ᱜᱮᱭᱟ
ᱚ